ᱦᱟᱞᱳ ᱜᱚ
ᱦᱮᱸ ᱟᱸᱡᱚᱢᱚᱜ ᱠᱟᱱᱟ ᱛᱟᱦᱚᱞᱮ ᱱᱟᱯᱟᱭ ᱵᱟᱲᱟ ᱜᱮᱭᱟ ᱵᱤᱱ ᱛᱚ᱾
ᱦᱮᱞᱳ?
ᱦᱮᱸ ᱜᱚᱝᱠᱮ ᱟᱸᱡᱚᱢᱚᱜ ᱠᱟᱱᱟ?
ᱦᱮᱞᱳ ᱦᱮᱸ ᱜᱚᱝᱠᱮ ᱟᱸᱡᱚᱢᱚᱜ ᱠᱟᱱᱟ ᱚ ᱛᱳᱜ ᱟᱸᱡᱚᱢᱚᱜ ᱠᱟᱱᱮ ᱮᱱᱟᱱ ᱵᱟᱝ ᱟᱸᱡᱚᱢᱚᱜ ᱠᱟᱱ ᱛᱟᱦᱮᱸᱜ ᱛᱟᱞᱦᱮ᱾ ᱦᱮᱸ ᱱᱟᱯᱟᱭ ᱜᱮ ᱟᱫᱚ
ᱦᱟ ᱟᱹᱞᱤᱧ ᱦᱚᱸ ᱠᱷᱟᱡ ᱱᱟᱯᱟᱭ ᱫᱚᱞᱤᱧ ᱱᱟᱯᱟᱭ ᱵᱟᱲᱟ ᱜᱮᱭᱟ ᱟᱨ ᱛᱟᱦᱞᱮ ᱫᱟᱜᱽ ᱡᱟᱹᱲᱤ ᱟᱯᱮ ᱫᱤᱥᱚᱢ ᱥᱮᱜ ᱫᱚ ᱚᱠᱟ ᱞᱮᱠᱟ᱾
ᱚ ᱦᱮᱸ ᱢᱟᱡᱷᱮ ᱢᱚᱡᱽᱫᱷᱮ ᱫᱟᱜ ᱫᱚᱭ ᱫᱟᱜ ᱮᱫᱟ ᱛᱮᱦᱮᱱ ᱦᱚᱸ ᱨᱤᱢᱤᱞᱮ ᱨᱟᱠᱟᱵ ᱠᱟᱫᱟ
ᱦᱮᱸ ᱱᱚᱜᱚᱭ ᱡᱮᱢᱚᱱ ᱟᱥᱟᱲ ᱵᱚᱸᱜᱟ ᱦᱩᱭ ᱠᱟ ᱛᱮ ᱨᱮᱦᱚᱸ ᱱᱚᱝᱠᱟ ᱫᱟᱜᱽ ᱡᱟᱹᱲᱤ ᱵᱟᱭ ᱡᱚᱨᱚᱭᱫᱟ ᱱᱚᱣᱟ ᱫᱚ ᱟᱹᱰᱤ ᱟᱸᱠᱷᱟᱡ ᱤᱭᱟᱹ ᱮᱴᱠᱮ ᱴᱚᱬᱮ ᱦᱩᱭᱩᱜ ᱠᱟᱱᱟ ᱪᱟᱥ ᱠᱟᱹᱢᱤ ᱫᱤᱠ ᱫᱤᱭᱮ ᱱᱟᱜᱽ ᱦᱮᱸᱥᱮ ᱡᱮᱢᱚᱱ ᱤᱭᱟᱹ ᱫᱟᱨᱮ ᱱᱟᱹᱲᱤ ᱠᱚ ᱴᱷᱤᱠ ᱴᱷᱟᱠ ᱵᱟᱹᱱᱩᱜ ᱠᱷᱟᱹᱛᱤᱨ ᱛᱮ ᱫᱟᱜ ᱡᱟᱹᱲᱤ ᱠᱚᱦᱚᱸ ᱵᱟᱝ ᱦᱩᱭᱩᱜ ᱠᱟᱱᱟ ᱫᱟᱨᱮ ᱱᱟᱹᱲᱤ ᱮᱠᱷᱟᱱᱡ ᱢᱟᱜ ᱪᱟᱵᱟ ᱠᱷᱟᱡ ᱚᱱᱟ ᱠᱚᱨᱮ ᱢᱟᱨᱟᱝ ᱢᱟᱨᱟᱝ ᱠᱟᱨ ᱠᱷᱟᱱᱟ ᱠᱚᱠᱚ ᱵᱮᱱᱟᱣᱮᱜ-ᱟ ᱦᱚᱭᱥᱮ᱾ ᱚᱱᱟ ᱠᱚ ᱠᱷᱟᱹᱛᱤᱨ ᱛᱮᱜᱮ ᱠᱷᱟᱡ ᱫᱟᱜᱽ ᱡᱟᱹᱲᱤ ᱠᱚᱦᱚᱸ ᱟᱹᱰᱤ ᱜᱮ ᱮᱴᱠᱮ ᱴᱚᱬᱮ ᱦᱩᱭᱩᱜ ᱠᱟᱱᱟ ᱾
ᱦᱮᱸ ᱾ ᱛᱟᱨᱯᱚᱨ ᱛᱚ ᱫᱟᱜᱽ ᱵᱟᱝᱛᱮ ᱱᱤᱛᱩᱱ ᱪᱮᱬᱮ ᱪᱩᱯᱲᱤ ᱠᱚᱦᱚᱸ ᱯᱟᱞᱮᱫ ᱫᱟ ᱫᱟᱜᱽ ᱧᱩ ᱵᱟᱝᱠᱚ ᱧᱟᱢ ᱫᱟ ᱾ ᱪᱟᱨᱯᱚᱞᱮᱱ ᱪᱮᱬᱮ ᱪᱩᱯᱲᱤ ᱦᱚᱸ ᱥᱚᱸᱠᱷᱟᱭᱟ ᱠᱚᱢᱚᱜ ᱠᱟᱱᱟ ᱫᱟᱨᱮ ᱠᱚᱠᱚ ᱢᱟᱜ ᱮᱫᱟ ᱾ ᱪᱟᱹᱜ ᱚᱱᱟ ᱠᱷᱟᱹᱛᱤᱨ
ᱛᱮ ᱜᱚᱨᱚᱢ ᱦᱚᱸ ᱵᱮᱥᱤ ᱜᱚᱨᱚᱢ ᱠᱟᱱᱟ ᱵᱮᱥᱤ ᱩᱫᱽᱜᱟᱹᱨ ᱠᱟᱱᱟ ᱾
ᱫᱷᱟ ᱾ ᱟᱨ ᱱᱚᱜ ᱡᱮ ᱧᱮᱞᱚᱜ ᱠᱟᱱᱟ ᱡᱮ ᱤᱭᱟᱹ ᱱᱚᱜ ᱚᱸ ᱯᱟᱸᱪᱮᱭ ᱡᱩᱱ ᱡᱟᱦᱟᱸ ᱯᱚᱨᱤᱵᱮᱥ ᱫᱤᱵᱚᱥ ᱪᱟᱞᱟᱣᱱᱟ ᱦᱮᱸᱥᱮ ᱱᱚᱝᱠᱟᱱᱟᱜ ᱟᱹᱰᱤ ᱡᱟᱭᱜᱟ ᱨᱮᱜᱮ ᱧᱮᱞᱚᱜ ᱠᱟᱱᱟ ᱡᱮ ᱫᱟᱨᱮ ᱠᱚᱠᱚ ᱨᱚᱦᱚᱭ ᱫᱟ ᱦᱮᱸᱥᱮ ᱚᱱᱟ ᱫᱚ ᱥᱳᱥᱟᱞ ᱢᱤᱰᱤᱭᱟ ᱨᱮ ᱯᱳᱥᱴ ᱞᱟᱹᱜᱤᱜ ᱜᱮ ᱾ ᱢᱮᱴᱟᱝ ᱫᱟᱨᱮ ᱠᱚ ᱨᱚᱦᱚᱭ ᱠᱮᱫᱟ ᱥᱳᱥᱟᱞ ᱢᱤᱰᱤᱭᱟ ᱨᱮᱠᱚ ᱯᱳᱥᱴ ᱜᱤᱲᱤ ᱠᱟᱫᱟ ᱡᱮ ᱫᱟᱨᱮ ᱞᱮ ᱨᱚᱦᱚᱭ ᱠᱮᱜ-ᱟ ᱾ ᱢᱮᱱᱠᱷᱟᱱ ᱚᱱᱟ ᱫᱟᱨᱮ ᱫᱚ ᱢᱚᱬᱮ ᱛᱩᱨᱩᱭ ᱫᱤᱱ ᱯᱚᱨᱮ ᱫᱚ ᱵᱟᱠᱚ ᱧᱮᱞᱟᱜ ᱠᱟᱱᱟ ᱴᱷᱤᱠ ᱤᱭᱟᱹ ᱫᱟᱜᱽ ᱠᱚᱭ ᱧᱟᱢ ᱫᱟ ᱥᱮ ᱵᱟᱭ ᱧᱟᱢ ᱫᱟ᱾ ᱢᱮᱱᱠᱷᱟᱱ ᱚᱱᱟ ᱫᱚ ᱥᱳᱥᱟᱞ ᱢᱤᱰᱤᱭᱟ ᱨᱮᱱᱟᱜ ᱜᱮ ᱧᱩᱛᱩᱢ ᱦᱩᱭᱩᱜ ᱠᱟᱱᱟ ᱫᱟᱨᱮ ᱭᱟᱜ ᱫᱚ ᱧᱩᱛᱩᱢ ᱵᱟᱝ ᱦᱩᱭᱩᱜ ᱠᱟᱱᱟ ᱾
ᱦᱮᱸ ᱱᱚᱜ-ᱱᱚᱝᱠᱟᱜᱮ ᱥᱳᱥᱟᱞ ᱢᱤᱰᱤᱭᱟ ᱠᱚ ᱟᱲᱟᱜ ᱫᱟ ᱵᱷᱤᱭᱩᱥ ᱮᱸ ᱵᱷᱤᱭᱩᱥ ᱧᱟᱢ ᱞᱟᱹᱜᱤᱜ ᱥᱮ ᱢᱮᱴᱮ ᱯᱷᱚᱞᱳᱣᱟᱨ ᱧᱟᱢ ᱠᱷᱟᱹᱛᱤᱨ ᱛᱮ ᱚᱝᱠᱟ ᱠᱚ ᱠᱚᱨᱟᱣ ᱫᱟ ᱯᱚᱨᱮ ᱫᱚ ᱵᱟᱠᱚ ᱧᱮᱞ ᱫᱟ ᱛᱟᱯᱚᱨ ᱦᱩᱞ ᱢᱟᱦᱟ ᱦᱟᱹᱡᱩᱜ ᱠᱟᱱᱟ᱾ ᱚᱱᱛᱮ ᱜᱚᱝᱠᱮ ᱟᱯᱮ ᱯᱮ ᱜᱮᱭᱟ ᱥᱮ ᱵᱟᱝ ᱾
ᱦᱮᱸ ᱟᱞᱮ ᱫᱤᱥᱚᱢ ᱥᱮᱫ ᱫᱚᱞᱮ ᱯᱟᱞᱟᱣ ᱜᱮᱭᱟ ᱾ ᱢᱮᱱᱠᱷᱟᱱ ᱜᱚᱝᱠᱮ ᱟᱹᱰᱤ ᱡᱟᱭᱜᱟ ᱨᱮᱜᱮ ᱧᱮᱞᱚᱜ ᱠᱟᱱᱟ ᱡᱮ ᱦᱩᱞ ᱢᱟᱦᱟ ᱞᱮᱠᱟᱱ ᱫᱤᱱ ᱨᱮ ᱯᱟᱛᱟ ᱮᱱᱮᱡ ᱵᱚᱞ ᱠᱷᱮᱞ ᱠᱤᱢᱵᱟ ᱚᱨᱜᱮᱥᱴᱟᱨ ᱠᱚ ᱦᱩᱭᱩᱜ ᱠᱟᱱᱟ ᱢᱮᱱᱠᱷᱟᱱ ᱛᱤᱨᱤᱥᱮ ᱤᱭᱟᱹ ᱡᱩᱱ ᱨᱮᱫᱚ ᱯᱟᱛᱟ ᱮᱱᱮᱡ ᱦᱩᱭ ᱞᱮᱱᱟ ᱥᱮ ᱦᱩᱞ ᱢᱟᱦᱟ ᱦᱩᱭ ᱞᱮᱱᱟ ᱱᱚᱣᱟ ᱠᱩ ᱠᱞᱤ ᱠᱷᱟᱜ ᱟᱵᱤᱱ ᱴᱷᱮᱱ ᱞᱤᱧ ᱫᱚᱦᱚᱭᱮᱜ-ᱟ ᱡᱩᱫ ᱞᱟᱹᱭ ᱛᱟᱵᱚᱱ ᱵᱤᱱ ᱾
ᱦᱮᱸ ᱱᱚᱣᱟ ᱯᱟᱛᱟ ᱮᱱᱮᱡ ᱚᱱᱟ ᱫᱚ ᱵᱟᱝ ᱛᱟᱦᱮᱸᱜ ᱠᱟᱱᱟ᱾ ᱥᱮ ᱵᱚᱞ ᱠᱷᱮᱞᱳᱰ ᱦᱚᱸ ᱵᱟᱝ ᱛᱟᱦᱮᱸ ᱠᱟᱱᱟ ᱟᱹᱰᱤ ᱡᱟᱭᱜᱟ ᱨᱮ ᱡᱮᱢᱚᱱᱼᱼ ᱚᱨᱠᱮᱥᱴᱟᱨ ᱠᱚᱠᱚ ᱠᱚᱨᱟᱣ ᱦᱚᱪᱚ ᱭᱮᱫᱟ ᱠᱚ ᱡᱟᱦᱟᱸᱼᱼ ᱢᱤᱴᱮᱡ ᱞᱟᱹᱲᱦᱟᱹᱭ ᱛᱟᱦᱮᱸᱜ ᱠᱟᱱᱟ ᱛᱚ ᱟᱵᱚ ᱥᱤᱫᱩ ᱠᱱᱩ ᱪᱟᱸᱫ ᱵᱷᱳᱭ ᱨᱚᱵᱽ᱾ ᱱᱩᱠᱩ ᱵᱤᱨ ᱡᱳᱫᱽᱫᱷᱟ ᱠᱚ᱾ ᱡᱟᱦᱟᱸ ᱠᱚ ᱛᱟᱦᱮᱸᱜ ᱠᱟᱱ ᱛᱟᱵᱚᱱᱟ ᱩᱱᱠᱩ ᱠᱚ ᱞᱟᱹᱲᱦᱟᱹᱭᱼᱼ ᱥᱟᱶᱛᱮ ᱡᱟᱨ ᱯᱷᱚᱞᱮ ᱟᱵᱚ ᱱᱤᱛ ᱥᱟᱫᱷᱤᱱᱼᱼ ᱵᱟᱠᱷᱟᱱ ᱱᱤᱛᱚᱜ ᱦᱚᱸᱼᱼ
ᱦᱮᱸ ᱚᱱᱟᱜᱮ ᱟᱴᱷᱨᱚᱥᱚ ᱯᱚᱧᱪᱟᱱᱚ ᱟᱴᱷᱨᱚᱥᱚ ᱯᱚᱧᱪᱟᱱᱚ ᱥᱟᱞ ᱨᱮᱱᱟᱜ ᱛᱤᱨᱤᱥᱮᱼᱼ ᱡᱩᱱ ᱨᱮᱫᱚ ᱢᱮᱱᱠᱷᱟᱱ ᱦᱩᱞ ᱢᱟᱦᱟ ᱦᱩᱭ ᱞᱮᱱᱟ ᱟᱫᱚ ᱱᱮᱛᱟᱨ ᱟᱜ ᱡᱩᱜᱽ ᱨᱮᱫᱚ ᱦᱟᱡᱠᱷᱟᱱ ᱧᱮᱞᱚᱜ ᱠᱟᱱᱟ ᱡᱮ ᱵᱚᱞ ᱠᱷᱮᱞ ᱦᱩᱭᱩᱜ ᱠᱟᱱᱟ᱾ ᱯᱟᱛᱟ ᱮᱱᱮᱡ ᱦᱩᱭᱩᱜ ᱠᱟᱱᱟ ᱚᱨᱜᱮᱥᱴᱟᱨ ᱦᱩᱭᱩᱜ ᱠᱟᱱᱟ ᱢᱮᱱᱠᱷᱟᱱ ᱦᱟᱯᱮᱱ ᱫᱟᱨᱟᱢ ᱫᱚ ᱡᱟᱦᱟᱸᱭ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚᱼᱼ ᱱᱚᱣᱟ ᱤᱭᱟᱹ ᱛᱤᱨᱤᱥᱮ ᱡᱩᱱ ᱨᱮᱫᱚ ᱪᱮᱫ ᱠᱚ ᱢᱚᱱᱮ ᱭᱟ ᱡᱮ ᱦᱟᱯᱮᱱ ᱫᱟᱨᱟᱢ ᱫᱚᱠᱚ ᱞᱟᱹᱭᱟ ᱱᱚᱣᱟ ᱫᱤᱱ ᱨᱮᱫᱚᱼᱼ ᱯᱟᱛᱟ ᱮᱱᱮᱡ ᱜᱮ ᱦᱩᱭ ᱞᱮᱱᱟ ᱥᱮ ᱵᱚᱞ ᱠᱷᱮᱞᱳᱰ ᱜᱮ ᱦᱩᱭ ᱞᱮᱱᱟ ᱢᱮᱱᱠᱷᱟᱱ ᱦᱩᱞ ᱫᱚ ᱵᱟᱝ ᱦᱩᱭ ᱞᱮᱱᱟ ᱦᱮᱸ ᱥᱮ᱾
ᱦᱮᱸᱻ
ᱱᱚᱝᱚᱭ ᱱᱚᱝᱠᱟ ᱜᱮᱛᱚ ᱠᱚ ᱢᱚᱱᱮᱭᱟ᱾
ᱦᱩᱸ ᱛᱟᱯᱚᱨ ᱚᱱᱮ ᱚᱨᱜᱮᱥᱴᱟᱨ ᱠᱚ ᱱᱤᱛᱚᱜᱼᱼ
ᱪᱤᱠᱟᱹ ᱞᱮᱠᱷᱟᱱ ᱱᱟᱠᱷᱟᱡ ᱱᱟᱯᱟᱭᱚᱜᱼᱟ ᱟᱹᱵᱤᱱ ᱛᱚᱨᱚᱵ ᱥᱮᱫ ᱠᱷᱚᱱᱟᱜ ᱟᱨᱫᱟᱥ ᱞᱤᱧ ᱫᱚᱦᱚ ᱠᱮᱫᱮᱜᱼᱟ᱾ ᱪᱮᱫ ᱪᱤᱠᱟᱹ ᱞᱮᱠᱷᱟᱱ ᱱᱟᱯᱟᱭᱚᱜᱼᱟ?
ᱱᱚᱣᱟ ᱦᱩᱞ ᱢᱟᱦᱟ ᱨᱮᱫᱚ ᱢᱤᱫᱴᱮᱱᱼᱼ ᱦᱮᱸ ᱡᱟᱦᱟᱸ ᱠᱚ ᱥᱚᱦᱤᱫ ᱠᱟᱱ ᱛᱟᱦᱮᱸᱫᱼᱼ ᱩᱱ ᱠᱩ ᱵᱤᱨ ᱡᱳᱫᱽᱫᱷᱟ ᱠᱚ᱾ ᱩᱱᱠᱩ ᱧᱩᱛᱩᱢ ᱛᱮ ᱟᱵᱚ ᱥᱩᱠ ᱵᱚᱱ ᱯᱟᱞᱟᱣᱟ ᱥᱮ ᱼᱼ ᱛᱷᱟᱱ ᱡᱚᱞᱤ ᱵᱚᱱ ᱮᱢᱟ ᱵᱚᱱ ᱩᱱ ᱦᱤᱞᱳᱜ ᱫᱚᱼᱼ ᱟᱨ ᱡᱟᱦᱟ ᱚᱨᱜᱮᱥᱴᱟᱨ ᱠᱚ ᱦᱩᱭᱩᱜ ᱠᱟᱱᱟ ᱱᱚᱣᱟ ᱠᱚᱫᱚᱼᱼ ᱤᱧ ᱞᱮᱭᱟ ᱡᱮ ᱵᱚᱱᱫᱚ ᱜᱮ ᱫᱚᱨᱠᱟᱨ ᱥᱮ ᱦᱩᱭᱩᱜ ᱨᱮᱦᱚᱸ ᱡᱮᱢᱚᱱᱼᱼ ᱚᱱᱟ ᱫᱚ ᱯᱷᱩᱞ ᱱᱟᱭᱤᱴ ᱠᱚᱫᱚ ᱡᱮᱢᱚᱱ ᱟᱞᱚ ᱛᱟᱦᱮᱱ ᱢᱟ ᱦᱮᱼᱼ ᱦᱩᱭᱩᱜᱼᱟ ᱫᱤᱱᱟᱹᱢᱟᱱ ᱦᱩᱭᱩᱜᱼᱟ ᱢᱟᱸᱡᱟᱱ ᱠᱷᱚᱱᱟᱜᱼᱼ
ᱤᱭᱟᱹ ᱦᱩᱞ ᱢᱟᱦᱟ ᱨᱤᱞᱮᱴᱤᱵ ᱦᱳᱭᱳᱜ ᱢᱟ ᱢᱤᱫᱴᱟᱝ ᱚᱵᱷᱤᱱᱚᱭ ᱦᱮᱸᱥᱮ? ᱱᱚᱣᱟ ᱠᱚᱫᱚ ᱴᱷᱤᱠ ᱜᱮᱭᱟ ᱢᱮᱱᱠᱷᱟᱱ ᱚᱨᱜᱮᱥᱴᱟᱨ ᱠᱚᱫᱚ ᱟᱹᱰᱤ ᱜᱮ ᱟᱞᱟᱫᱟᱜ ᱠᱟᱱᱟ ᱛᱚ ᱾
ᱦᱮᱸ ᱡᱟᱨ ᱯᱷᱚᱞᱮ ᱱᱤᱛᱚᱜ ᱡᱟᱦᱟᱸ ᱠᱚᱲᱟ ᱜᱤᱫᱽᱨᱟᱹ ᱠᱩᱲᱤ ᱜᱤᱫᱽᱨᱟᱹ ᱠᱚᱼᱼ ᱱᱤᱛᱚᱜ ᱯᱟᱲᱦᱟᱜ ᱨᱮ ᱢᱚᱱᱚᱡᱳᱜᱽ ᱵᱟᱝ ᱦᱩᱭᱩᱜ ᱠᱟᱱ ᱛᱟᱠᱚᱣᱟ᱾ ᱡᱟᱨ ᱯᱷᱚᱞᱮ ᱤᱥᱠᱩᱞ ᱠᱚᱞᱮᱡᱽ ᱦᱚᱸ ᱥᱮ ᱨᱚᱠᱚᱢ ᱵᱟᱝᱠᱚ ᱪᱟᱞᱟᱜ ᱠᱟᱱᱟ᱾ ᱛᱟᱯᱚᱨ ᱚᱨᱜᱮᱥᱴᱨᱟᱨ ᱧᱮᱞ ᱠᱷᱟᱹᱛᱤᱨ ᱛᱮ ᱢᱟᱱᱮᱼᱼ ᱡᱟᱦᱟᱸ ᱱᱤᱛᱚᱜ ᱪᱷᱟᱹᱯᱲᱤ ᱠᱚ
ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱦᱟᱡᱠᱷᱟᱱ ᱦᱟᱱᱮ ᱯᱟᱛᱟ ᱪᱷᱟᱛᱟ ᱨᱮᱠᱚ ᱢᱟᱛᱟᱣ ᱠᱚᱜ ᱠᱟᱱᱟ ᱦᱟᱹᱰᱤ ᱯᱟᱹᱣᱨᱟᱹ ᱛᱮᱠᱚ ᱡᱚᱵᱮ ᱟᱠᱟᱱᱟ ᱦᱮᱸ ᱥᱮ᱾
ᱦᱩᱸ
ᱢᱮᱱᱠᱷᱟᱱ ᱡᱟᱦᱟᱸ ᱡᱟᱦᱟᱸ ᱱᱤᱛᱚᱜ ᱩᱢᱮᱨ ᱨᱮᱫᱚ ᱵᱚᱦᱚᱜ ᱤᱭᱟᱹᱼᱼ ᱵᱚᱦᱚᱜ ᱦᱟᱛᱟᱝ ᱢᱟᱱᱮ ᱞᱟᱥᱮᱨ ᱫᱚᱨᱠᱟᱨ ᱚᱱᱟᱠᱩ ᱫᱚ ᱦᱟᱺᱰᱤᱼᱼ ᱯᱩᱭᱨᱳ ᱧᱩ ᱛᱮ ᱵᱚᱦᱚᱜ ᱦᱟᱛᱟᱝ ᱫᱚ ᱞᱟᱛᱟᱨ ᱠᱚ ᱟᱜᱩ ᱮᱫ ᱛᱟᱠᱚᱣᱟ ᱦᱮᱸ ᱥᱮ ᱵᱟᱠᱚ ᱞᱟᱥᱮᱨ ᱮᱫ ᱛᱟᱠᱚᱣᱟ᱾
ᱦᱮᱸ ᱡᱟᱨ ᱯᱷᱚᱞᱮ ᱱᱤᱛᱳᱜ ᱡᱟᱦᱟᱸᱭ ᱜᱮ ᱠᱟᱹᱴᱤᱡ ᱠᱟᱹᱴᱤᱡᱼᱼ ᱦᱮᱜ ᱢᱟᱹᱭ ᱵᱟᱹᱵᱩ ᱛᱟᱠᱚ ᱠᱚ ᱦᱤᱡᱩᱜ ᱟᱠᱚ ᱩᱱᱠᱩ ᱦᱚᱸ ᱱᱩᱠᱩ ᱧᱮᱞ ᱛᱮᱠᱚ ᱥᱮᱬᱟᱭᱟᱠᱚ ᱡᱟᱨ ᱯᱷᱚᱞᱮᱼᱼ ᱩᱱᱠᱩ ᱦᱚᱸ ᱟᱫᱚ ᱚᱞᱚᱜ ᱯᱟᱲᱦᱟᱜ ᱨᱮᱫᱚ ᱩᱱᱟᱹᱜ ᱤᱱᱴᱟᱨᱮᱥᱴ ᱵᱟᱝ ᱦᱤᱡᱩᱜ ᱛᱟᱠᱚᱣᱼᱟ᱾ ᱛᱟ ᱯᱚᱨ ᱚᱠᱟᱨᱮ ᱯᱟᱛᱟ ᱚᱨᱜᱮᱥᱴᱟᱨᱼᱼ ᱚᱱᱟ ᱠᱚᱜᱮ ᱠᱚ ᱪᱟᱞᱟᱜ ᱟᱠᱚ ᱟᱨᱼᱼ ᱱᱚᱣᱟ ᱦᱚᱧ ᱞᱮᱹᱭᱟ ᱡᱮ ᱦᱮᱸ ᱜᱟᱨᱡᱮᱱ ᱠᱚᱦᱚᱸ ᱠᱟᱹᱴᱤᱡ ᱥᱚᱛᱚᱨᱠᱚ ᱫᱚᱨᱠᱟᱨ᱾ ᱥᱚᱨᱠᱟᱨ ᱜᱤᱫᱽᱨᱟᱹ ᱠᱚ ᱡᱟᱛᱮ ᱵᱷᱟᱞᱤ ᱢᱚᱛᱚ ᱧᱮᱞᱼᱼ ᱠᱚ ᱦᱩᱭᱩᱜᱼᱟ, ᱡᱮᱪ ᱩᱢ ᱪᱮᱜ ᱮ ᱠᱟᱹᱢᱤᱭ ᱫᱟ ᱵᱟᱭ ᱠᱟᱹᱢᱤᱭ ᱫᱟ᱾ ᱦᱮᱸ, ᱚᱱᱚ ᱚᱝᱠᱟ᱾
ᱦᱚ᱾
ᱢᱟᱱᱮ ᱱᱚᱸᱰᱮ ᱫᱚ ᱜᱟᱨᱡᱮᱱ ᱱᱟᱜ ᱠᱟᱹᱴᱤᱡ ᱫᱟᱭᱤᱛᱛᱚ ᱛᱟᱦᱮᱸ ᱫᱚᱨᱠᱟᱨ ᱜᱤᱫᱽᱨᱟᱹ ᱪᱮᱛᱟᱱ ᱨᱮ, ᱪᱮᱜ ᱮ ᱪᱤᱠᱟᱹᱭ ᱫᱟ ᱜᱤᱫᱽᱨᱟᱹ? ᱪᱮᱫ ᱵᱟᱭ ᱪᱤᱠᱟᱹᱭ ᱮᱫᱟ, ᱦᱳᱭ ᱥᱮ᱾
ᱦᱮᱸ᱾ ᱛᱟᱦᱚᱞᱮ ᱜᱚᱝᱠᱮ ᱚ-ᱚᱱᱛᱮ ᱫᱚ ᱫᱟᱜ ᱵᱟᱲᱟᱭ ᱫᱟᱭ ᱥᱮ ᱵᱟᱝ?
ᱦᱮᱸ ᱜᱚᱝᱠᱮ, ᱱᱚᱛᱮ ᱫᱚ ᱫᱟᱜ ᱫᱚ ᱫᱟᱜ ᱵᱟᱲᱟᱭ ᱜᱮᱭᱟ, ᱠᱷᱟᱡ ᱠᱟᱴᱤᱡ ᱠᱟᱴᱤᱡ, ᱵᱮᱥᱤ ᱫᱚ ᱵᱟᱝ᱾ ᱢᱮᱱᱠᱷᱟᱱ ᱱᱚᱣᱟ ᱫᱟᱜ ᱵᱟᱝ ᱦᱳᱭ ᱨᱮᱱᱟᱜ ᱠᱟᱨᱚᱱ ᱫᱚ ᱦᱳᱭᱳᱜ ᱠᱟᱱᱟ, ᱱᱚᱜᱼᱚᱭ ᱡᱮ ᱵᱤᱨᱼᱵᱩᱨᱩ ᱵᱚᱱ ᱢᱟᱜ ᱮᱫᱟ ᱦᱮᱸᱥᱮ ᱥᱮ ᱢᱟᱜ ᱫᱟᱠᱚ᱾ ᱚᱱᱟ ᱟᱹᱰᱤ ᱢᱟᱨᱟᱝ ᱢᱟᱨᱟᱝ ᱠᱟᱨᱠᱷᱟᱱᱟ ᱠᱚᱠᱚ ᱵᱟᱠᱚ ᱛᱮᱭᱟᱨᱮᱜᱼᱟ, ᱱᱚᱣᱟ ᱠᱚ ᱠᱷᱟᱹᱛᱤᱨ ᱛᱮᱜᱮ ᱵᱟᱝ ᱦᱩᱭᱩᱜ ᱠᱟᱱᱟ ᱢᱮᱱᱠᱷᱟᱱ ᱦᱟᱯᱮᱱ ᱫᱤᱱ ᱧᱮᱞᱚᱜ ᱠᱟᱱᱟ ᱡᱮ, ᱱᱚᱣᱟ ᱫᱟᱜ ᱵᱳᱛᱳᱞ ᱠᱚ ᱪᱤᱜᱠᱟ ᱡᱟᱦᱟᱸ ᱥᱮᱜ ᱵᱚᱱ ᱪᱟᱞᱟᱣ ᱞᱮᱠᱷᱟᱱ ᱪᱤᱜᱠᱟ ᱫᱟᱜ ᱵᱳᱛᱳᱞ ᱟᱛᱮᱜ ᱵᱚᱱ ᱪᱟᱞᱟᱜᱼᱟ᱾ ᱢᱮᱱᱠᱷᱟᱱ ᱵᱤᱨᱼᱵᱩᱨᱩ ᱢᱟᱜ ᱩᱡᱟᱹᱲ ᱞᱮᱠᱷᱟᱱ ᱦᱟᱯᱮᱱ ᱫᱤᱱ ᱚᱠᱥᱤᱡᱮᱱ ᱮᱱᱟᱜ ᱦᱚᱸ ᱮᱴᱠᱮᱼᱴᱚᱬᱮ ᱦᱩᱭᱩᱜ ᱛᱟᱵᱚᱱᱟ᱾ ᱚᱠᱥᱤᱡᱮᱱ ᱴᱮᱝᱠᱤᱭᱟᱛᱮᱜ ᱦᱚᱸ ᱦᱟᱯᱮᱱ ᱫᱤᱱ ᱵᱚᱱ ᱫᱟᱬᱟ ᱫᱟᱲᱮᱭᱟᱜᱼᱟ, ᱱᱚᱝᱠᱟᱱ ᱯᱚᱨᱤᱥᱛᱤᱛᱤ ᱦᱤᱡᱩᱜ ᱠᱟᱱᱟ ᱠᱷᱟᱡ᱾
ᱦᱮᱸ, ᱚᱱᱟ ᱠᱚ ᱫᱤᱠ ᱫᱤᱭᱮ ᱠᱟᱹᱴᱤᱡ ᱥᱚᱛᱚᱨᱠᱚ ᱛᱟᱦᱮᱸ ᱫᱚᱨᱠᱟᱨᱚᱜ ᱠᱟᱱᱟ᱾ ᱡᱟᱦᱟᱸ ᱫᱚ ᱮᱸ ᱟᱵᱚ ᱥᱩᱼᱟᱸᱜ ᱢᱟᱱ ᱢᱟᱱᱮ ᱢᱟᱹᱱᱢᱤ ᱠᱚ ᱥᱟᱶᱛᱮ ᱥᱚᱨᱠᱟᱨᱟᱜ ᱦᱚᱸ ᱠᱟᱹᱴᱤᱡ ᱫᱮᱠᱷᱵᱷᱟᱞ ᱫᱚᱨᱠᱟᱨ, ᱡᱟᱛᱮ ᱠᱚᱞ ᱠᱟᱨᱠᱷᱟᱱᱟ ᱥᱟᱶᱛᱮ ᱱᱚᱣᱟ ᱥᱟᱹ ᱮᱫ ᱦᱚ ᱠᱟᱹᱴᱤᱡ ᱵᱤᱨ ᱯᱟᱞᱟ ᱟ ᱱᱟᱹᱭᱼᱱᱟᱞᱟ,
ᱦᱮᱸ ᱟᱨ ᱱᱚᱝᱠᱟᱱᱟᱜ ᱟᱨ ᱱᱚᱝᱠᱟᱱᱟᱜ ᱪᱮ ᱫᱚ ᱦᱟᱸᱜ ᱚᱱ ᱡᱟᱦᱟᱸ ᱴᱨᱟᱭᱵᱮᱞ ᱠᱚᱠᱚ ᱛᱟᱦᱮᱱᱟ ᱚᱱᱠᱟᱱᱟᱜ ᱡᱟᱭᱜᱟ ᱨᱮᱜᱮ ᱦᱤᱭᱤᱜ ᱠᱟᱱᱟ᱾ ᱢᱮᱱᱠᱷᱟᱱ ᱵᱟᱡᱟᱨ ᱥᱚᱦᱚᱨ ᱨᱮᱫᱚ ᱵᱟᱝ ᱦᱩᱭᱩᱜ ᱠᱟᱱᱟ᱾ ᱢᱮᱱᱠᱷᱟᱱ ᱚᱱᱟ ᱠᱚᱨᱮᱱ ᱠᱚ ᱞᱟᱜᱟᱭᱮᱜ ᱠᱚᱣᱟ ᱡᱟᱦᱟᱸᱭ ᱤᱭᱟᱹ ᱠᱚ ᱢᱮᱱᱟᱜ ᱠᱚᱣᱟ᱾ ᱟᱵᱚ ᱤᱭᱟᱹ ᱟᱹᱫᱤᱵᱟᱹᱥᱤ ᱠᱚ, ᱚᱱᱟ ᱠᱚ ᱡᱟᱭᱜᱟ ᱨᱮᱜᱮ ᱵᱮᱥᱤ ᱚᱱᱠᱟᱱᱟᱜ ᱫᱚ ᱧᱮᱞᱚᱜ ᱠᱟᱱᱟ᱾
ᱦᱮᱸ᱾
ᱟᱨ ᱚᱱᱟ ᱚᱱᱟ ᱚᱱᱟ ᱠᱚᱨᱮᱱᱟᱜ ᱤᱭᱟᱹ ᱡᱟᱦᱟᱸ ᱠᱚᱞ ᱠᱟᱨᱠᱷᱟᱱᱟ ᱠᱚ ᱵᱮᱱᱟᱣ ᱫᱟ, ᱚᱱᱟ ᱠᱚᱨᱮᱱᱟᱜ ᱦᱚᱭ ᱦᱤᱸᱥᱤᱫ ᱛᱮ ᱟᱹᱰᱤ ᱡᱳᱨ ᱢᱟᱹᱱᱢᱤ ᱠᱚᱣᱟᱜ ᱟᱡᱟᱨ ᱠᱚ ᱦᱳᱭᱳᱜ ᱠᱟᱱᱟ᱾
ᱦᱮᱸ, ᱡᱟᱦᱟᱸ ᱦᱚᱭ ᱦᱤᱸᱥᱤᱫ ᱨᱮ ᱚᱱᱟ ᱵᱤᱥᱟᱠᱛᱚ ᱜᱮᱥ ᱢᱮᱥᱟᱜ ᱠᱟᱱᱟ, ᱥᱟᱶᱛᱮ ᱱᱟᱹᱭᱼᱱᱟᱞᱟ ᱨᱮ ᱡᱟᱦᱟᱸ ᱵᱤᱥᱟᱠᱛᱚ ᱟᱵᱚᱨᱡᱚᱱᱟ ᱠᱚ ᱛᱟᱦᱮᱱ ᱠᱟᱱᱟ᱾ ᱡᱟᱦᱟᱸ ᱛᱟ-ᱛᱟᱨᱯᱚᱨ ᱦᱟᱹᱠᱩ ᱠᱚ ᱜᱩᱡᱩᱜ ᱠᱟᱱᱟ ᱛᱟᱯᱚᱨᱮ ᱛᱟᱜ ᱨᱮ ᱢᱮᱥᱟᱜ ᱠᱟᱱᱟ, ᱡᱟᱨᱯᱷᱚᱞᱮ ᱩᱸ ᱫᱟᱜ ᱵᱮ-ᱵᱮᱵᱚᱦᱟᱨ ᱵᱟᱝ ᱜᱟᱱᱚᱜ ᱠᱟᱱᱟ᱾ ᱡᱮ ᱪᱟᱥᱮᱢ ᱪᱟᱥ ᱠᱟᱹᱢᱤ ᱨᱮ ᱫᱟᱜ ᱮᱢ ᱞᱟᱜᱟᱣᱟ ᱚᱱᱟ ᱪᱟᱥ ᱵᱷᱟᱞᱮ ᱮᱸᱜ
ᱦᱮᱸ, ᱪᱟᱥ ᱵᱟᱝ ᱦᱳᱭᱳᱜ ᱠᱟᱱᱟ ᱚᱱᱟ ᱫᱚ ᱠᱮᱨᱤᱠᱮᱞ ᱦᱟᱥᱟᱛ ᱟᱹᱭᱟᱹ ᱠᱮᱢᱤᱠᱮᱞ ᱫᱟᱜ ᱛᱮᱫᱚ ᱪᱤᱠᱟ ᱛᱮ ᱦᱳᱭᱳᱜᱼᱟ ᱪᱟᱥ ᱫᱚ ᱦᱟᱸᱜᱼᱠᱷᱟᱡ?
ᱦᱮᱸ᱾
ᱚᱱᱠᱟ ᱧᱮᱞᱚᱜ ᱠᱟᱱᱟ᱾
ᱚᱱᱟᱜ ᱦᱩᱝᱠᱟ
ᱟ ᱛᱟᱦᱚᱞᱮ ᱜᱚᱝᱠᱮ, ᱟᱯᱮᱥᱮᱫ ᱫᱚ ᱠᱟᱱᱴᱷᱟᱲ ᱯᱚᱨᱚᱵᱽ ᱫᱚ ᱦᱚᱞᱟ ᱫᱚ ᱚᱠᱟ ᱞᱮᱠᱟ ᱠᱚ ᱢᱟᱱᱟᱣ ᱠᱮᱜᱼᱟ?
ᱦᱮᱸ, ᱵᱷᱟᱞᱮ ᱜᱮ ᱢᱟᱱᱟᱣ ᱦᱳᱭᱱᱟ᱾ ᱠᱟᱱᱴᱷᱟᱲ ᱠᱚᱠ ᱦᱟᱛᱟᱣ ᱦᱳᱭ ᱞᱮᱱᱛᱮ ᱠᱟᱱᱴᱷᱟᱲ, ᱠᱷᱟᱹᱡᱟᱹᱲᱤ ᱛᱟᱯᱚᱨ ᱦᱮᱸ ᱥᱩᱠᱨᱤ ᱡᱤᱞ ᱠᱚ ᱛᱟᱦᱮᱸᱜ ᱠᱟᱱ ᱜᱮᱭᱟ᱾ ᱟᱨ ᱦᱮᱸ ᱟᱹᱭᱩᱵ ᱵᱮᱲᱟ ᱯᱤ-ᱯᱤᱴᱷᱟᱹ ᱠᱚ ᱠᱚᱨᱟᱣ ᱦᱳᱭ ᱞᱮᱱ ᱛᱟᱦᱮᱸ᱾ ᱟᱨ ᱜᱚᱝ
ᱟ ᱛᱟᱦᱟᱞᱮ ᱜᱚᱝᱠᱮ ᱟᱯᱮ ᱫᱚ ᱟᱯᱮ ᱥᱮᱜ ᱫᱚ ᱤᱭᱟᱹ ᱪᱮᱫ ᱥᱟᱠᱟᱢ ᱨᱮᱠᱚ ᱯᱤᱴᱷᱟᱹᱭ ᱜᱮᱭᱟ ᱠᱷᱟᱡ?
ᱚ ᱟᱞᱮ ᱥᱮᱡ ᱫᱚ ᱦᱮᱱᱟᱜᱼᱟ, ᱥᱟᱨᱡᱚᱢ ᱥᱟᱨᱡᱚᱢ ᱵᱩᱨᱩᱵ᱾ ᱫᱚᱢᱮ ᱦᱮᱱᱟᱜᱼᱟ ᱛᱟᱦᱚᱞᱮ ᱱᱚᱰᱮ ᱠᱷᱚᱱᱟᱜ ᱜᱮ ᱥᱟᱨᱡᱚᱢ ᱥᱟᱠᱟᱢ ᱞᱮ ᱦᱮᱡ ᱟᱹᱜᱩᱭᱟ᱾ ᱛᱟᱨᱯᱚᱨ ᱟᱞᱮᱭᱟᱜ ᱥᱟᱨᱡᱚᱢ ᱵᱤᱨ ᱨᱮᱜᱮ ᱫᱚᱢᱮ ᱩᱫ ᱠᱚ ᱡᱟᱱᱟᱢᱚᱜ ᱜᱮᱭᱟ᱾ ᱡᱮᱢᱚᱱ ᱯᱟᱴᱠᱟ ᱩᱞ ᱠᱳᱛᱩᱨ, ᱦᱮᱸ ᱛᱚᱨᱢᱟᱞ ᱩᱫ ᱟᱸᱡᱚᱢ ᱠᱟᱜ ᱜᱮᱭᱟᱵᱤᱱ ᱡᱟᱹᱱᱤᱡ᱾ ᱦᱳᱭ ᱛᱟᱯᱚᱨ ᱦᱮᱸ ᱯᱩᱴᱠᱟᱹ ᱠᱚ ᱦᱮᱱᱟᱜ ᱠᱚᱣᱟ ᱚᱨ-ᱛᱩᱫ ᱩᱫ ᱠᱚ ᱥᱤᱡᱤᱱ ᱨᱮᱫᱚ ᱵᱷᱟᱞᱮᱜ ᱜᱮ ᱧᱟᱢᱚᱜᱼᱟ᱾ ᱛᱟᱦᱚᱞᱮ ᱜᱚᱝᱠᱮ ᱟᱯᱮᱥᱮᱫ ᱚᱱᱠᱟ ᱵᱤᱨ ᱠᱚ ᱦᱮᱱᱟᱜ ᱟᱥᱮ
ᱦᱮᱸ ᱟᱞᱮᱥᱮᱫ ᱫᱚ ᱦᱟᱠᱷᱟᱡ ᱜᱚᱢᱠᱮ ᱠᱟᱹᱴᱤᱡ ᱠᱟᱹᱴᱤᱡ ᱫᱚ ᱵᱟᱡᱟᱨ ᱥᱚᱦᱚᱨ ᱧᱚᱜ ᱜᱮᱭᱟ ᱠᱷᱟᱡ ᱚᱱᱠᱟᱱᱟᱜ ᱫᱚ ᱡᱟᱦᱟᱸ ᱵᱤᱨ ᱫᱤᱥᱚᱢ ᱨᱮ ᱡᱟᱦᱟᱸ ᱯᱷᱮᱥᱮᱞᱤᱴᱤ ᱧᱟᱢᱚᱜᱼᱟ ᱚᱱᱟ ᱠᱚᱫᱚ ᱵᱟᱝ ᱧᱟᱢᱚᱜᱼᱟ᱾ ᱡᱮᱢᱚᱱ ᱯᱩᱴᱠᱟᱹ ᱠᱚ ᱛᱮᱨᱮᱞ ᱠᱚ ᱛᱟᱨᱚᱵ ᱠᱚ ᱵᱷᱩᱸᱰᱨᱟᱹ ᱠᱚ᱾ ᱟᱹᱰᱤ ᱟᱭᱢᱟ ᱞᱮᱠᱟᱱ ᱡᱚᱵᱮᱞᱮ ᱧᱟᱢᱚᱜᱼᱟ ᱠᱷᱟᱡ ᱢᱮᱱᱠᱷᱟᱱ ᱚᱱᱠᱟᱱᱟᱜ ᱫᱚ ᱵᱟᱝ ᱧᱟᱢᱚᱜ ᱜᱮᱭᱟ, ᱚᱱᱟ ᱡᱟᱦᱟᱸ ᱤᱭᱟᱹ ᱵᱤᱨ ᱫᱤᱥᱚᱢ ᱨᱮ ᱡᱮᱛᱮ ᱧᱟᱢᱚᱜᱼᱟ᱾ ᱜᱚᱜ ᱛᱮ ᱧᱟᱢᱚᱜᱼᱟ ᱢᱮᱱᱠᱷᱟᱱ ᱱᱚᱰᱮ ᱫᱚ ᱠᱤᱨᱤᱧ ᱛᱮ ᱧᱟᱢᱚᱜᱼᱟ ᱚᱱᱠᱟᱱᱟᱜ ᱫᱚ᱾
ᱦᱮᱸ ᱜᱚᱢᱠᱮ ᱟᱨ ᱟᱞᱮ ᱥᱮᱫ ᱫᱚ ᱵᱤᱨ ᱫᱤᱥᱚᱢ ᱠᱟᱱᱟ ᱡᱟᱨ ᱯᱷᱚᱞᱮ ᱡᱷᱚᱛᱚ ᱜᱮ ᱡᱮᱢᱚᱱ ᱩᱞ ᱠᱚ ᱛᱟᱯᱚᱨ ᱡᱟᱹᱱᱩᱢ ᱛᱟᱦᱮᱱᱟ᱾ ᱛᱟᱯᱚᱨ ᱠᱚᱳᱫ ᱠᱚ ᱱᱤᱛᱳ ᱫᱚ ᱟᱹᱰᱤᱴᱟ ᱜᱮ ᱠᱚᱢ ᱟᱠᱟᱱᱟ᱾ ᱦᱮᱸ ᱠᱟᱨᱚᱱ ᱢᱟᱜ ᱮᱫᱟ ᱠᱚ ᱛᱚ ᱫᱟᱨᱮ ᱠᱚ ᱢᱟᱜ ᱮᱫᱟ ᱠᱚ ᱟᱹᱠᱷᱨᱤᱧ ᱮᱫᱟ ᱠᱚ᱾ ᱛᱟᱞᱦᱮ ᱫᱤᱱ ᱫᱤᱱ ᱛᱮ ᱡᱚᱛᱚ ᱜᱮ ᱠᱚᱢᱚᱜ ᱠᱟᱱᱟ᱾ ᱞᱟᱦᱟᱛᱮ ᱛᱮ ᱦᱚᱸ ᱡᱮᱢᱚᱱ ᱟᱞᱮᱭᱟᱜ ᱵᱤᱨ ᱨᱮ ᱧᱟᱢᱚᱜ ᱛᱟᱦᱮᱸᱜ ᱠᱤᱛᱟᱹ ᱠᱷᱤᱡᱩᱨ, ᱱᱤᱛᱚᱜ ᱫᱚ ᱚᱱᱟ ᱫᱚ ᱵᱟᱝ ᱞᱮᱠᱟᱜᱮ᱾
ᱦᱮᱸ ᱜᱚᱝᱠᱮ ᱟᱨᱦᱚᱸ ᱱᱚᱸᱰᱮ ᱡᱟᱦᱟᱸ ᱠᱤᱛᱟᱹ ᱠᱷᱤᱡᱩᱨ ᱠᱚ ᱠᱤᱫᱩᱜ ᱟᱲᱟᱜ ᱠᱚ ᱟᱨᱚ ᱟᱹᱰᱤ ᱟᱭᱢᱟ ᱨᱚᱠᱚᱢᱟᱜ ᱢᱟᱱᱮ ᱨᱟᱱ ᱢᱩᱱᱜᱟᱹᱱ ᱧᱟᱢᱚᱜ ᱛᱟᱦᱮᱼᱟ, ᱢᱮᱱᱠᱷᱟᱱ ᱚᱱᱠᱟᱱᱟᱜ ᱤᱭᱟᱹ ᱠᱚ ᱤᱭᱟᱹ ᱡᱟᱦᱟᱸ ᱠᱚᱨᱮ ᱴᱩᱨᱤᱥᱴ ᱠᱚ ᱠᱚ ᱪᱟᱞᱟᱜ ᱠᱟᱱᱟ ᱦᱮᱸᱥᱮ ᱯᱤᱠᱱᱤᱠ ᱥᱯᱚᱴ ᱠᱚ ᱠᱚ ᱡᱟᱦᱟᱸ ᱠᱚᱨᱮ ᱡᱟᱭᱜᱟ ᱢᱮᱱᱟᱜᱼᱟ ᱚᱱᱠᱟᱱᱟᱜ ᱵᱤᱨ ᱵᱩᱨᱩ ᱠᱚᱨᱮ ᱜᱮᱛᱚ ᱢᱟᱱᱮ ᱚᱱᱠᱟᱱᱟᱜ ᱡᱟᱭᱜᱟ ᱨᱮ ᱯᱤᱠᱱᱤᱠ ᱯᱤᱠᱱᱤᱠ ᱥᱯᱚᱴ ᱡᱟᱦᱟᱸᱭ ᱠᱚ ᱪᱟᱞᱟᱜ ᱠᱟᱱᱟ ᱦᱟᱱᱟ ᱱᱟᱣᱟ ᱥᱮᱸᱜᱮᱞ ᱠᱚ ᱡᱩᱞᱟᱜ ᱠᱟᱱᱟ ᱵᱤᱨ ᱠᱚᱨᱮᱜ, ᱵᱩᱨᱩ ᱠᱚᱨᱮᱫ ᱢᱮᱱᱠᱷᱟᱱ ᱚᱱᱠᱟ ᱚᱱᱠᱟᱛᱮ ᱟᱨ ᱚᱱᱟ ᱡᱟᱦᱟᱸ ᱨᱟᱱ ᱢᱩᱨᱜᱟᱹᱱ ᱠᱚᱥᱮ ᱠᱤᱫᱩᱜ ᱟᱲᱟᱜ ᱠᱚ ᱧᱟᱢᱚᱜ ᱛᱟᱦᱮᱸᱜ ᱚᱱᱟ ᱠᱚᱫᱚ ᱵᱟᱝ ᱧᱟᱢᱚᱜ ᱠᱟᱱᱟ ᱱᱮᱛᱟᱨ ᱫᱚ ᱦᱮᱸᱥᱮ᱾
ᱦᱮᱸ ᱦᱮᱸ ᱱᱮᱛᱟᱨ ᱫᱚ ᱚᱱᱟ ᱠᱚᱫᱚ ᱪᱟᱵᱟᱣ ᱠᱟᱱᱟ, ᱢᱟᱱᱮ ᱚᱱᱮ ᱥᱮᱸᱜᱮᱞ ᱠᱚᱠᱚ ᱡᱩᱞᱟᱜ ᱠᱟᱱᱟ ᱠᱚ ᱚᱱᱮ ᱚᱱᱟ ᱠᱚ ᱡᱟᱦᱟᱸ ᱨᱮ ᱯᱤᱠᱱᱤᱠ ᱥᱮ ᱡᱟᱦᱟᱱᱟᱜ ᱫᱟᱬᱟᱱᱮᱢ ᱪᱟᱞᱟᱜᱼᱟ ᱚᱱᱮ ᱚᱱᱟ ᱠᱚ ᱡᱮᱢᱚᱱ ᱡᱮᱢᱚᱱ ᱟᱞᱚᱯᱮ ᱜᱤᱰᱤ ᱦᱚᱴᱚ ᱠᱟᱜᱼᱟ ᱥᱮ ᱟᱞᱚᱯᱮ ᱠᱷᱚᱛᱤ ᱦᱚᱴᱚ ᱠᱟᱜᱼᱟ, ᱧᱮᱞ ᱧᱮᱞ ᱫᱚ ᱧᱮᱞ ᱯᱮ ᱥᱩᱥᱴᱷ ᱵᱷᱟᱵᱽ ᱛᱮ᱾ ᱵᱷᱟᱞᱮ ᱵᱷᱟᱵᱽ ᱛᱮ ᱧᱮᱞ ᱠᱟᱛᱮᱜ ᱦᱮᱡ ᱛᱚ ᱛᱚᱵᱮ ᱛᱚ ᱵᱤᱨ ᱵᱩᱨᱩ ᱦᱚᱸ ᱛᱟᱦᱮᱱᱟ ᱡᱤᱵᱽᱡᱤᱭᱟᱹᱞᱤ ᱠᱚᱦᱚᱸ ᱠᱚ ᱵᱟᱧᱪᱟᱣ ᱫᱟᱲᱮᱭᱟᱜ ᱟᱠᱚ᱾
ᱦᱮᱸ
ᱡᱮᱢᱚᱱ ᱧᱮᱞᱚᱜᱼᱟ ᱢᱩᱠᱩᱴᱢᱩᱱᱤ ᱯᱩᱨ ᱰᱮᱢ᱾ ᱡᱟᱦᱟᱸ ᱨᱮ ᱢᱮᱱᱟᱜᱼᱟ ᱚᱸᱰᱮ ᱦᱟᱸᱜ ᱠᱷᱟᱡ ᱛᱤᱱᱟᱹᱜ ᱨᱚᱠᱚᱢ ᱦᱟᱱᱟ ᱱᱟᱣᱟ ᱤᱭᱟᱹ ᱦᱟᱱᱟ ᱱᱟᱣᱟ ᱯᱤᱠᱱᱤᱠ ᱥᱯᱚᱴ ᱠᱚ ᱪᱟᱞᱟᱜᱼᱟ ᱵᱳᱛᱚᱞ ᱛᱷᱮᱠᱮ ᱦᱟᱱᱟ ᱵᱳᱛᱚᱞ ᱠᱟᱸᱪ ᱦᱟᱱᱟ ᱱᱟᱣᱟ ᱢᱟᱱᱮ ᱫᱚᱢᱮ ᱟᱵᱚᱨᱡᱚᱱᱟ ᱢᱮᱱᱟᱜᱼᱟ ᱠᱷᱟᱡ᱾
ᱦᱮᱸ ᱡᱟᱨ ᱯᱷᱚᱞᱮ ᱚᱱᱟ ᱫᱟᱜ ᱦᱚᱸ ᱫᱩᱥᱤᱛᱚᱜᱼᱟ᱾ ᱛᱟᱯᱚᱨ ᱚᱸᱰᱮᱱᱟᱜ ᱴᱩᱨᱤᱥᱴ ᱥᱯᱚᱴ ᱠᱟᱱᱟ, ᱡᱟᱦᱟᱸ ᱛᱮ ᱧᱮᱞ ᱛᱮᱦᱚ ᱵᱷᱟᱞᱤ ᱵᱟᱝ ᱧᱮᱞᱚᱜᱼᱟ᱾
ᱦᱮᱸ ᱚᱱᱟ ᱢᱟ ᱱᱟᱯᱟᱭ ᱪᱚᱨᱚᱠ ᱡᱟᱭᱜᱟ ᱠᱟᱱᱟ ᱛᱚ᱾
ᱦᱮᱸ ᱢᱤᱫ ᱱᱤᱛᱳᱜ ᱴᱩᱨᱤᱥᱴ ᱥᱯᱚᱴ ᱠᱟᱱᱟ ᱛᱟᱯᱚᱨ ᱩᱱ ᱱᱤᱛᱚᱜ ᱢᱟᱭᱤᱠ ᱵᱚᱠᱥᱚ ᱦᱚᱸ ᱵᱟᱠᱚ ᱤᱫᱤ ᱦᱚᱪᱚ ᱟᱱᱤᱡ ᱠᱟᱱᱟ ᱦᱮᱸ ᱢᱟᱭᱤᱠ ᱵᱚᱠᱥᱚ ᱤᱫᱤ ᱫᱚ ᱢᱤᱫᱴᱮᱱ ᱥᱚᱵᱽᱫᱚ ᱫᱩᱥᱚᱱ ᱡᱟᱦᱟᱸ ᱠᱚ ᱞᱟᱹᱭ ᱫᱟ᱾ ᱡᱟᱦᱟᱸ ᱛᱮ ᱢᱟᱱᱮ ᱟᱣᱟᱡᱽ ᱜᱮ ᱟᱸᱡᱚᱢᱚᱜᱼᱟ ᱨᱚᱲ ᱠᱚᱦᱚᱸ ᱪᱮᱫ ᱵᱟᱢ ᱟᱸᱡᱚᱢᱟ ᱚᱱᱟ ᱠᱟᱨᱚᱱ ᱛᱮᱼᱼ ᱦᱮᱸ ᱵᱟᱝᱠᱚ ᱮᱞᱟᱣ ᱟᱠᱟᱫᱟ ᱚᱱᱟ ᱦᱚᱸ ᱴᱷᱤᱠ ᱜᱮᱠᱚ ᱠᱚᱨᱟᱣ ᱟᱠᱟᱫᱟ᱾ ᱟᱨ ᱚᱱᱟᱼᱼ ᱠᱚ ᱠᱚᱫᱚ ᱞᱤᱧ ᱞᱟᱹᱭᱟ ᱡᱮ ᱦᱮᱸ ᱰᱟᱥᱴᱵᱤᱱ ᱨᱮᱱᱟᱜ ᱠᱤᱪᱷᱩᱼᱼ ᱫᱚᱦᱚᱭ ᱦᱩᱭᱩᱜᱼᱟ, ᱵᱮᱵᱚᱥᱛᱷᱟ ᱫᱚᱦᱚᱭ ᱦᱩᱭᱩᱜᱼᱟ, ᱡᱟᱨ ᱯᱷᱚᱞᱮ ᱚᱸᱰᱮ ᱠᱚ ᱜᱤᱲᱤ ᱫᱟᱲᱮᱭᱟᱜᱼᱟ ᱡᱟᱦᱟᱱᱟᱜ᱾ ᱱᱚᱝᱨᱟ ᱡᱤᱱᱤᱥ ᱠᱚ᱾
ᱦᱚᱸ᱾ ᱚᱱᱠᱟ ᱜᱮ ᱜᱚᱝᱠᱮ ᱟᱹᱰᱤ ᱡᱟᱭᱜᱟ ᱨᱮᱜᱮ ᱚᱱᱠᱟ ᱤᱭᱟᱹ ᱠᱟᱛᱮᱫ ᱢᱮᱱᱟᱜ ᱛᱟᱵᱚᱱᱟ ᱦᱟᱜ ᱠᱷᱟᱱ᱾
ᱦᱮᱸ᱾